ᱦᱮᱞᱳ ᱡᱚᱦᱟᱨ ᱜᱮ ᱜᱚᱝᱠᱮ?
ᱦᱮᱸ ᱡᱚᱦᱟᱨ ᱜᱮ, ᱡᱚᱦᱟᱨ ᱜᱮ,
ᱛᱟᱦᱚᱞᱮ ᱱᱤᱭᱟᱹ ᱵᱮᱲ ᱫᱚ ᱪᱮᱫ ᱞᱮᱠᱟ, ᱱᱟᱯᱟᱭ ᱵᱟᱲᱟ ᱜᱮᱛᱚ?
ᱦᱮ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱾ ᱛᱟᱨᱯᱚᱨ ᱟᱵᱤᱱ ᱫᱚ ᱪᱮᱫ ᱞᱮᱠᱟ?
ᱟᱹᱞᱤᱧ ᱦᱚ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱢᱮᱱᱟᱜ ᱞᱤᱧᱟᱹ ᱾ ᱫᱟᱜ ᱡᱟᱯᱩᱫ ᱠᱷᱟᱹᱛᱤᱨ ᱜᱮ, ᱠᱟᱴᱤᱡ ᱚᱥᱩᱵᱤᱫᱟ ᱧᱚᱜ ᱵᱩᱡᱷᱟᱹᱜ ᱠᱟᱱᱟ, ᱮᱴᱟᱜ ᱫᱟᱬᱟ ᱵᱟᱲᱟ ᱠᱚ ᱩᱰᱩᱵ ᱵᱟᱲᱟ ᱵᱟᱝ ᱜᱟᱱᱚᱜ ᱠᱟᱱᱛᱮ ᱚᱲᱟᱜ ᱨᱮ ᱫᱩᱲᱩᱵ ᱵᱟᱲᱟ ᱦᱩᱭ ᱠᱚᱜ ᱠᱟᱱᱟ ᱠᱟᱹᱴᱤᱡ ᱚᱥᱩᱵᱤᱫᱟ ᱧᱚᱜ ᱵᱩᱡᱷᱟᱹᱜ ᱠᱟᱱᱟ ᱾ ᱛᱚᱵᱮ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱟᱨᱠᱤ ᱾
ᱟᱪᱪᱷᱟ ᱟᱪᱪᱷᱟ, ᱦᱳᱭ ᱟᱫᱚ ᱥᱤᱧ ᱵᱮᱲᱟ ᱠᱚᱭ ᱫᱟᱜ ᱮᱟᱭ ᱛᱚ ᱾
ᱦᱮᱸ
ᱦᱮ ᱥᱤᱧ ᱵᱮᱲᱟᱭ ᱫᱟᱜ ᱮᱫᱟ ᱯᱩᱨ ᱟᱭᱩᱵ ᱫᱷᱟᱹᱵᱤᱡ ᱮ ᱫᱟᱜ ᱠᱷᱟᱱ ᱟᱫᱚ ᱥᱤᱧ ᱵᱮᱲᱟ ᱫᱚ ᱟᱫᱚ ᱩᱰᱩᱝ ᱠᱚᱫᱚ ᱵᱟᱝ ᱜᱟᱱᱚᱜ ᱠᱟᱱᱟ, ᱠᱷᱮᱛ ᱪᱷᱟᱲᱟ ᱫᱚ ᱾ ᱦᱳᱭ ᱛᱚ ᱠᱷᱮᱛ ᱜᱮ ᱛᱚ ᱪᱟᱞᱟᱣ ᱦᱩᱭᱩᱜ ᱠᱟᱱᱟ, ᱟᱨ ᱠᱷᱮᱛ ᱪᱷᱟᱲᱟ ᱫᱚ ᱮᱴᱟᱜ ᱥᱮᱫ ᱫᱚ ᱪᱟᱞᱟᱣ ᱫᱚ ᱵᱟᱝ ᱜᱟᱱᱚᱜ ᱠᱟᱱᱟ, ᱱᱚᱣᱟ ᱫᱟᱜ ᱡᱟᱹᱲᱤ ᱠᱷᱟᱹᱛᱤᱨ ᱾ ᱟᱻ ᱟᱫᱚ ᱛᱟᱦᱚᱞᱮ ᱱᱚᱜᱚᱭ ᱟᱭᱩᱵ ᱵᱮᱲᱟ ᱫᱚ, ᱟᱫᱚ ᱱᱤᱛᱚᱜ ᱫᱚ ᱫᱟᱜ ᱠᱚᱫᱚ ᱵᱟᱝ ᱧᱮᱞᱚᱜ ᱠᱟᱱᱟ ᱾ ᱟᱨ ᱢᱮᱜᱞᱟ ᱢᱮᱜᱞᱟ ᱟᱵᱚ ᱦᱚᱣᱟ ᱫᱚ ᱧᱮᱞᱚᱜ ᱠᱟᱱᱟ, ᱨᱤᱢᱤᱞ ᱫᱚ ᱮᱠᱷᱚᱱᱳ ᱦᱮᱱᱟᱜ ᱜᱮᱭᱟ ᱾ ᱪᱮᱛᱟᱱ ᱨᱮ ᱦᱳᱭᱥᱮ ᱦᱮᱸ ᱫᱟᱜ ᱠᱚᱫᱚ ᱵᱟᱭ ᱫᱟᱜ ᱮᱫᱟ ᱱᱤᱛᱳᱜ ᱫᱚ᱾ ᱟᱫᱚ ᱚᱱᱠᱟ ᱫᱚ ᱦᱤᱛᱚᱜ ᱫᱚ ᱚᱠᱟ ᱥᱮᱫ ᱫᱟᱬᱟᱱ ᱫᱚᱢ ᱪᱟᱞᱟᱜ ᱛᱮ ᱦᱳᱭᱥᱮ?
ᱦᱮ ᱟᱫᱚ ᱥᱤᱧ ᱵᱮᱲᱟ ᱥᱤᱧ ᱵᱮᱲᱟ ᱠᱚᱦᱚᱸ ᱫᱟᱜ ᱠᱚᱭ ᱡᱚᱨᱚ ᱵᱟᱲᱟᱭᱫᱟ ᱛᱚ ᱚᱱᱟᱛᱮ, ᱫᱟᱬᱟ ᱵᱟᱲᱟ ᱚᱲᱟᱜ ᱠᱷᱚᱱ ᱢᱟᱱᱮ ᱩᱰᱩᱠ ᱵᱟᱲᱟ ᱵᱟᱝ ᱜᱟᱱᱚᱜ ᱠᱟᱱᱟ ᱟᱨᱠᱤ ᱮᱴᱟᱜ ᱥᱮᱫ ᱫᱟᱬᱟ ᱵᱟᱲᱟ ᱟᱨ, ᱢᱟᱴ ᱜᱷᱟᱴ ᱠᱚᱦᱚ ᱫᱚᱢᱮ ᱞᱚᱥᱚᱫ ᱵᱟᱲᱟ ᱠᱟᱱᱟ ᱱᱮᱛᱟᱨ ᱫᱤᱱ ᱫᱚ ᱡᱟᱹᱯᱩᱫ ᱫᱤᱱ ᱛᱚ, ᱛᱚ ᱚᱱᱟᱛᱮ ᱠᱚᱨᱮ ᱦᱚᱸ ᱫᱟᱬᱟ ᱵᱟᱲᱟ ᱵᱟᱝ ᱵᱷᱟᱜᱤ ᱵᱟᱝ ᱵᱩᱡᱷᱟᱹᱜ ᱠᱟᱱ ᱞᱚᱥᱚᱫ ᱠᱚᱨᱮ ᱫᱚ ᱟᱨᱠᱤ ᱚᱱᱠᱟ ᱾ ᱦᱩᱸ ᱦᱩᱸ᱾
ᱟᱫᱚ ᱜᱚᱝᱠᱮ ᱱᱚᱜ ᱚᱭ ᱵᱟᱯᱞᱟ ᱚᱲᱟᱜ ᱠᱚᱦᱚ ᱪᱟᱞᱟᱜ ᱦᱩᱭ ᱠᱚᱜᱼᱟ ᱦᱳᱭ ᱥᱮ ᱟᱫᱚ ᱦᱮᱸ ᱱᱚᱜᱚᱭ ᱫᱟᱜ ᱵᱟᱲᱟ ᱠᱷᱟᱹᱛᱤᱨ ᱜᱮ, ᱪᱟᱞᱟᱣ ᱠᱚᱫᱚ ᱵᱟᱝ ᱦᱩᱭᱩᱜ ᱠᱟᱱᱟ ᱟᱨᱠᱤ᱾ ᱫᱚᱢᱮ ᱚᱭ ᱯᱟᱨᱚᱢ ᱱᱟ ᱦᱳᱭ ᱥᱮ᱾ ᱚᱱᱟᱜᱮ ᱟᱹᱰᱤ ᱜᱟᱱ ᱠᱚ ᱱᱮᱣᱛᱟ ᱦᱚᱸᱠᱚ ᱱᱮᱣᱛᱟ ᱞᱮᱫ ᱞᱤᱧᱟᱹ ᱾ ᱟᱫᱚ ᱛᱟᱦᱚᱞᱮ ᱪᱟᱞᱟᱣ ᱜᱮ ᱵᱟᱹᱞᱤᱧ ᱫᱟᱲᱮᱭᱫᱟ ᱱᱚᱣᱟ ᱫᱟᱜ ᱡᱟᱹᱲᱤ ᱠᱷᱟᱹᱛᱤᱨ᱾
ᱟᱪᱪᱷᱟ ᱟᱪᱷᱟ ᱟᱪᱪᱷᱟ᱾
ᱜᱚᱝᱠᱮ ᱱᱚᱱᱛᱮ ᱫᱚ ᱫᱚᱢᱮ ᱜᱮ ᱠᱚ ᱵᱟᱯᱞᱟᱜ ᱠᱟᱱ, ᱛᱟᱦᱚᱞᱮ ᱟᱯᱮ ᱚᱱᱛᱮ ᱫᱚ ᱪᱮᱫ ᱞᱮᱠᱟ ᱵᱟᱯᱞᱟ ᱠᱚ?
ᱦᱮᱸ ᱱᱤᱭᱟᱹ ᱥᱚᱢᱚᱭ ᱫᱚ ᱵᱟᱯᱞᱟ ᱠᱚᱫᱚ ᱟᱞᱮ ᱥᱮᱜ ᱦᱚᱸ ᱟᱹᱰᱤ ᱡᱳᱨᱥᱳᱨ ᱜᱮ ᱦᱩᱭᱩᱜ ᱠᱟᱱᱟ᱾ ᱛᱚ ᱫᱟᱜ ᱡᱟᱹᱲᱤ ᱠᱷᱟᱹᱛᱤᱨ ᱟᱫᱚ ᱵᱟᱯ ᱵᱟᱯᱞᱟ ᱚᱲᱟᱜ ᱠᱚᱨᱮ ᱦᱚ ᱫᱚᱢᱮ ᱫᱚ ᱪᱟ ᱵᱟᱝ ᱪᱟᱞᱟᱣ ᱵᱟᱲᱟ ᱦᱳᱭ ᱫᱟᱲᱮᱭᱟᱜ ᱠᱟᱱᱟ ᱟᱨᱠᱤ᱾ ᱵᱟᱠᱷᱟᱱ ᱫᱚ ᱫᱟᱜ ᱡᱟᱹᱲᱤ ᱠᱚ ᱵᱟᱝ ᱦᱩᱭ ᱞᱮᱱᱠᱷᱟᱱ ᱵᱟᱯᱞᱟ ᱚᱲᱟᱜ ᱠᱚᱦᱚᱸ ᱠᱚᱨᱮ ᱦᱚᱸ ᱪᱷᱟᱰᱟ ᱛᱟᱦᱮᱸ ᱦᱩᱭ ᱠᱚᱜᱼᱟ᱾ ᱟᱫᱚ ᱫᱟᱜ ᱡᱟᱹᱲᱤ ᱜᱮᱛᱚ ᱦᱩᱭᱩᱜ ᱠᱟᱱᱟ ᱡᱮ ᱵᱟᱯᱞᱟ ᱚᱲᱟᱜ ᱠᱚᱦᱚᱸ ᱴᱷᱤᱠ ᱴᱷᱟᱠ ᱟᱨᱠᱤ, ᱵᱟᱝ ᱪᱟᱞᱟᱣ ᱦᱩᱭ ᱫᱟᱲᱮᱭᱟᱜ ᱠᱟᱱᱟ ᱟᱨᱠᱤ ᱚᱱᱟ ᱫᱟᱜ ᱡᱟᱹᱲᱤ ᱠᱷᱟᱹᱛᱤᱨ ᱠᱚᱜᱮ ᱟᱨᱠᱤ
ᱦᱮᱸ ᱦᱮᱸ ᱦᱮᱸ᱾
ᱟᱫᱚ ᱜᱚᱝᱠᱮ ᱛᱟᱦᱚᱞᱮ ᱟᱯᱮᱥᱮᱫ ᱫᱚ ᱮ ᱱᱚᱣᱟ ᱢᱟᱱᱮ ᱡᱟᱦᱟᱸ ᱧᱮᱞ ᱧᱮᱯᱮᱞ ᱠᱟᱛᱮᱫ ᱵᱟᱯᱞᱟ ᱱᱚᱣᱟ ᱫᱚ ᱦᱩᱭᱩᱜ ᱠᱟᱱᱟ ᱥᱮ ᱡᱟᱦᱟᱸ ᱦᱮ ᱡᱟᱦᱟᱸ ᱟᱸᱜᱤᱨ ᱧᱟᱯᱟᱢ ᱵᱟᱯᱞᱟ ᱦᱩᱭᱩᱜ ᱠᱟᱱᱟ ᱡᱟᱦᱟᱸ ᱠᱚ ᱞᱟᱹᱭ ᱟᱵᱚ ᱡᱮᱢᱚᱱ ᱞᱟᱹᱭᱫᱟ ᱡᱮ ᱵᱟᱦᱟᱥᱟᱶ᱾ ᱵᱟᱦᱟ ᱥᱟᱦᱟ ᱜᱮ ᱵᱮᱥᱤ ᱦᱩᱭᱩᱜ ᱠᱟᱱᱟ ᱥᱮ ᱚᱱᱛᱮ ᱫᱚ ᱵᱟᱯᱞᱟ ᱜᱮ ᱵᱮᱥᱤ ᱦᱩᱭᱩᱜ ᱠᱟᱱᱟ?
ᱵᱟ ᱟᱞᱮᱥᱮᱫ ᱫᱚ ᱦᱮᱛᱟᱨ ᱫᱚ ᱯᱟᱹᱦᱤᱞ ᱞᱮᱠᱟ ᱫᱚ ᱡᱟᱦᱟᱸ ᱧᱮᱞ ᱧᱮᱯᱮᱞ ᱠᱟᱛᱮᱜ ᱡᱟᱦᱟᱸ ᱟᱵᱚᱣᱟᱜ ᱥᱮᱨᱣᱟᱨᱮ ᱢᱮᱱᱟᱜᱼᱟ᱾ ᱡᱮ ᱧᱮᱞ ᱧᱮᱯᱮᱞ ᱠᱟᱛᱮᱜ ᱵᱟᱯᱞᱟ ᱛᱚ ᱱᱚᱣᱟ ᱠᱚᱫᱚ ᱦᱮᱛᱟᱨ ᱫᱚ ᱟᱨᱠᱤ ᱵᱟᱝ ᱧᱮᱞ ᱧᱟᱢᱚᱜ ᱠᱟᱱᱟ᱾ ᱯᱨᱟᱭ ᱢᱟᱱᱮ ᱵᱟᱝ ᱞᱮᱠᱟᱜᱮ ᱦᱚᱭᱛᱳ ᱠᱚᱱᱚ ᱠᱚᱱᱚ ᱵᱚᱪᱷᱚᱨ ᱱᱚᱝᱠᱟ ᱦᱚᱸ ᱧᱮᱞᱚᱜ ᱠᱟᱱᱟ ᱡᱮ, ᱡᱮ ᱦᱤᱛᱚᱜ ᱫᱚ ᱚᱱᱠᱟᱱᱟᱜ ᱡᱮ ᱵᱟᱝ ᱧᱮᱞ ᱧᱟᱢᱚᱜ ᱠᱟᱱᱟ ᱧᱮᱞ ᱧᱮᱯᱮᱞ ᱠᱟᱛᱮᱫ᱾ ᱦᱮᱛᱟᱨᱫᱚ ᱵᱮᱥᱤᱨ ᱵᱷᱟᱜ ᱜᱮ ᱢᱟᱹᱭ ᱵᱟᱹᱵᱩ ᱛᱟᱠᱚ ᱟᱵᱚᱨᱮᱱ ᱡᱟᱦᱟᱸᱭ ᱦᱟᱨᱟ ᱡᱩᱣᱟᱹᱱ ᱟᱠᱟᱱᱟ ᱠᱚ, ᱛᱚ ᱟᱠᱚ ᱠᱚᱛᱮ ᱟᱠᱚ ᱛᱮᱜᱮ ᱠᱚ ᱟᱨᱠᱤ ᱠᱚ ᱵᱟᱹᱦᱩ ᱠᱚᱠᱚ ᱧᱟᱢ ᱡᱚᱱᱚᱜ ᱠᱟᱱᱟ ᱥᱮ ᱢᱟᱹᱭ ᱛᱟᱠᱚ ᱦᱚᱸ ᱟᱠᱚ ᱛᱮᱜᱮ᱾ ᱡᱟᱶᱟᱭ ᱚᱲᱟᱜ ᱠᱚᱨᱮ ᱠᱚ ᱧᱟᱢ ᱧᱚᱝᱚᱜ ᱠᱟᱱᱟ ᱟᱨᱠᱤ᱾ ᱟᱨ ᱟᱯᱮ ᱥᱮᱫ ᱫᱚ ᱜᱚᱝᱠᱮ ᱪᱮᱫᱞᱮᱠᱟ ᱵᱮᱥᱤᱨ ᱵᱷᱟᱜ ᱧᱮᱞᱚᱜ ᱠᱟᱱᱟ? ᱚᱱᱟ ᱞᱟᱹᱭ ᱛᱟᱵᱚᱱ ᱵᱤᱱ᱾
ᱦᱳᱭ ᱟᱞᱮ ᱥᱮᱫ ᱠᱚᱦᱚᱸ ᱱᱚᱣᱟ ᱧᱮᱞ ᱧᱮᱯᱮᱞ ᱠᱟᱛᱮᱜ ᱵᱟᱯᱞᱟ ᱫᱚ ᱟᱹᱰᱤᱜᱮ ᱢᱟᱱᱮ ᱠᱚᱢ ᱟᱠᱟᱱᱟ᱾
ᱦᱩᱸ᱾
ᱢᱟᱱᱮ ᱡᱩᱫᱤ ᱵᱤᱱ ᱥᱟᱵ ᱠᱷᱟᱱ ᱡᱮ ᱫᱚᱥ ᱴᱤ ᱢᱚᱫᱫᱷᱮ ᱨᱮ ᱵᱟᱨᱭᱟ, ᱫᱚ ᱵᱟᱯᱞᱟ ᱦᱩᱭᱩᱜ ᱠᱟᱱᱟ᱾ ᱟᱨ ᱵᱟᱠᱤ ᱟᱴᱴᱤ ᱫᱚ ᱢᱟᱱᱮ ᱵᱟᱷᱟ ᱥᱟᱦᱟ ᱦᱩᱭᱩᱜ ᱠᱟᱱᱟ ᱦᱳᱭᱥᱮ᱾ ᱚᱱᱮ ᱚᱱᱠᱟᱜᱮ ᱦᱩᱭᱩᱜ ᱠᱟᱱᱟ ᱚᱱᱛᱮ ᱦᱚᱸ᱾ ᱟᱨ ᱪᱮᱫᱟᱜ ᱥᱮ ᱱᱚᱜᱼᱚ ᱱᱟ ᱡᱮ, ᱟᱹᱜᱤᱞ ᱧᱟᱯᱟᱢ ᱵᱟᱯᱞᱟᱜ ᱠᱚ ᱱᱚᱣᱟ ᱜᱮ ᱟᱹᱰᱤ, ᱟᱹᱰᱤ ᱢᱟᱱᱮ ᱡᱳᱨᱛᱮ ᱦᱳᱭᱳᱜ ᱠᱟᱱᱟ᱾ ᱦᱳᱭ ᱥᱮ ᱟᱹᱰᱤ ᱵᱮᱥᱤ ᱦᱳᱭᱚᱜ ᱠᱟᱱᱟ ᱟᱨ ᱱᱚᱜᱼᱚ ᱱᱚᱣᱟ ᱠᱚᱫᱚ ᱟᱵᱚᱨᱮᱱ ᱢᱟᱱᱮ ᱵᱮᱥᱤᱨ ᱵᱷᱟᱜᱽ ᱜᱮ ᱠᱷᱩᱵ ᱠᱟᱹᱴᱤᱡ ᱢᱟᱹᱭ ᱵᱟᱹᱵᱩ ᱛᱟᱠᱚ ᱜᱮ ᱱᱚᱜᱼᱚ ᱱᱟ ᱠᱟᱹᱢᱤ ᱠᱚᱫᱚ ᱠᱚ ᱠᱚᱨᱟᱣᱮᱫ ᱛᱟᱵᱚᱱᱟ᱾ ᱥᱮ ᱡᱟᱦᱟᱸᱭ ᱠᱚ ᱩᱱᱟᱹᱜ ᱜᱟᱱ ᱵᱩᱡᱽ ᱠᱚ ᱟᱹᱣᱨᱤᱭᱟᱜᱼᱟ ᱚᱱᱠᱟᱱ ᱜᱤᱫᱽᱨᱟᱹ ᱠᱚ ᱱᱚᱝᱠᱟ ᱧᱟᱯᱟᱢ ᱫᱚᱠᱚ ᱵᱟᱯᱞᱟᱜ ᱠᱟᱱ ᱜᱮᱭᱟ ᱦᱳᱭᱥᱮ᱾ ᱡᱟᱦᱟᱸ ᱠᱚ ᱡᱟᱦᱟᱸᱭ ᱠᱚ ᱟᱵᱚ ᱠᱚᱨᱮᱱ ᱡᱟᱦᱟᱸᱭ ᱠᱚ ᱩᱯᱚᱡᱩᱠᱛᱚ ᱵᱚᱭᱮᱥ ᱠᱚ ᱦᱩᱭ ᱟᱠᱟᱱᱟ ᱦᱮᱸ ᱩᱱᱠᱩ ᱫᱚ ᱩᱱᱠᱩ ᱟᱸᱜᱤᱨ ᱧᱟᱯᱟᱢ ᱫᱚ ᱵᱟᱠᱚ ᱦᱩᱭᱩᱜ ᱠᱟᱱ ᱜᱮᱭᱟ᱾ ᱦᱳᱭ ᱥᱮ ᱩᱱᱠᱩ ᱫᱚ ᱧᱮᱞ ᱧᱟᱯᱟᱢ ᱟᱨ ᱢᱟᱱᱮ ᱧᱮᱞ ᱧᱮᱯ ᱧᱮᱞ ᱠᱟᱛᱮᱜ ᱵᱟᱯᱞᱟ ᱨᱮᱱᱟᱜ ᱟᱥᱟ ᱨᱮ ᱜᱮ ᱦᱮᱱᱟᱜ ᱠᱚᱜᱮᱭᱟ ᱦᱳᱭᱥᱮ ᱠᱤᱱᱛᱩ ᱡᱟᱦᱟᱸᱭ ᱠᱟᱴ ᱠᱟᱹᱴᱤᱡ ᱠᱟᱹᱴᱤᱡ ᱡᱟᱦᱟᱸᱭ ᱢᱟᱹᱭ ᱵᱟᱹᱵᱩ ᱠᱚ ᱱᱩᱠᱩ ᱫᱚ ᱛᱟᱸᱜᱤ ᱜᱮ ᱵᱟᱠᱚ ᱛᱟᱸᱜᱤᱭᱮᱫᱟ ᱵᱟᱯᱞᱟ ᱫᱚ ᱦᱳᱭ ᱥᱮ ᱟᱫᱚ ᱱᱩᱠᱩ ᱫᱚ ᱟᱜᱤᱨ ᱧᱟᱯᱟᱢ ᱠᱟᱱᱟ ᱠᱚ ᱟᱜᱤᱨ ᱠᱟᱛᱮ ᱠᱚ ᱵᱟᱯᱞᱟᱜ ᱠᱟᱱᱟ ᱦᱳᱭ ᱥᱮ ᱱᱚᱜᱼᱚᱭ ᱱᱟ ᱠᱚᱜᱮ ᱠᱷᱩᱵ ᱱᱤᱛᱚᱜ ᱫᱚ ᱵᱮᱥᱤᱭᱟ ᱠᱟᱱᱟ᱾ ᱟᱨ ᱚᱱᱟ ᱤᱫᱤ ᱠᱟᱛᱮ ᱟᱵᱤᱱᱟᱜ ᱞᱟᱹᱭ ᱪᱮᱫ ᱞᱮᱠᱟ ᱡᱮ ᱡᱟᱦᱟᱸ ᱟᱸᱜᱤᱨ ᱧᱟᱯᱟᱢ ᱠᱟᱛᱮᱜ ᱠᱚ ᱵᱟᱯᱞᱟᱜ ᱠᱟᱱᱟ᱾ ᱟᱨ ᱡᱟᱦᱟᱸᱟᱭ ᱢᱟᱱᱮ ᱡᱟᱦᱟᱸᱭ ᱵᱚᱭᱮᱥ ᱩᱯᱚᱡᱩᱠᱛᱚ ᱵᱚᱭᱮᱥ ᱦᱩᱭ ᱟᱠᱟᱱᱟ ᱩᱱᱠᱩ ᱫᱚᱠᱚ ᱛᱟᱭᱚᱢᱚᱜ ᱠᱟᱱᱟ᱾ ᱟᱨ ᱡᱟᱦᱟᱸᱭ ᱠᱳᱱᱚ ᱵᱚᱭᱮᱥ ᱜᱮ ᱟᱹᱣᱨᱤ ᱛᱟᱠᱚᱣᱟ ᱥᱮ
ᱦᱩᱸ ᱦᱩᱸ ᱦᱩᱸ
ᱠᱚᱢ ᱜᱮᱭᱟ ᱩᱱᱠᱩ ᱠᱚ ᱞᱟᱦᱟᱜ ᱠᱟᱱᱟ ᱡᱮ ᱱᱚᱶᱟ ᱤᱫᱤ ᱫᱚ ᱟᱵᱤᱱᱟᱜ ᱟᱵᱤᱱᱟᱜ ᱢᱚᱛᱟ ᱢᱚᱛ ᱪᱮᱫ ᱞᱮᱠᱟ ᱦᱳᱭ ᱪᱮ ᱠᱟᱹᱡ ᱵᱤᱱ ᱞᱟᱹᱭ ᱞᱮᱠᱷᱟᱱ ᱵᱷᱟᱜᱮ ᱠᱚᱜᱼᱟ?
ᱟᱪᱷᱟ ᱦᱮᱸ ᱱᱚᱶᱟ ᱡᱟᱦᱟᱸ ᱟᱹᱵᱤᱱ ᱵᱤᱱ ᱞᱟᱹᱭ ᱠᱮᱫᱟ ᱱᱚᱶᱟ ᱫᱚ ᱟᱞᱮ ᱥᱮᱫ ᱦᱚᱸ ᱫᱚᱢᱮ ᱜᱮ ᱱᱤᱛᱚᱜ ᱫᱚ ᱧᱮᱞᱚᱜ ᱠᱟᱱᱟ᱾ ᱡᱮ ᱠᱟᱹᱴᱤᱡ ᱠᱚᱠᱚ ᱢᱟᱲᱟᱝ ᱚᱜ ᱠᱟᱱᱟ ᱢᱟᱲᱟᱝ ᱠᱚᱠᱚ ᱠᱟᱹᱴᱤᱡᱚᱜ ᱛᱟᱭᱚᱢᱚᱜ ᱠᱟᱱᱟ᱾ ᱛᱚ ᱱᱚᱶᱟ ᱠᱚᱫᱚ ᱟᱹᱞᱤᱧᱟᱜ ᱢᱮᱫ ᱛᱮᱫᱚ ᱮᱠ ᱛᱩ ᱵᱟᱹᱲᱤᱡ ᱫᱚ ᱵᱟᱹᱲᱤᱡ ᱜᱮ ᱞᱤᱧ ᱧᱮᱞ ᱮᱫᱟ᱾ ᱠᱟᱨᱚᱱ ᱱᱚᱝᱠᱟ ᱵᱟᱯᱞᱟ ᱦᱩᱭ ᱞᱮᱱᱠᱷᱟᱱ ᱢᱟᱱᱮ ᱱᱚᱝᱠᱟᱱᱟᱜ ᱜᱷᱚᱴᱚᱱᱟ ᱠᱚ ᱜᱷᱚᱴᱟᱣ ᱞᱮᱱᱠᱷᱟᱱ ᱡᱟᱦᱟᱸᱭ ᱠᱚ ᱢᱟᱨᱟᱲᱟᱝ ᱚᱜ ᱠᱟᱱᱟ ᱠᱚ ᱛᱚ ᱩᱱᱠᱩ ᱫᱚ ᱮᱠᱴᱩ ᱞᱟᱡᱟᱣ ᱥᱚᱨᱚᱢ ᱦᱚᱸᱠᱚ ᱵᱩᱡᱽ ᱮᱫᱟ ᱡᱮ ᱮ ᱵᱟᱯᱞᱟ ᱠᱟᱹᱴᱤᱡ ᱠᱚᱠᱚ ᱵᱟᱯᱞᱟᱭ ᱮᱱᱟ ᱛᱚ ᱚᱲᱟᱜ ᱨᱮᱦᱚᱸ ᱥᱚᱢᱯᱚᱨᱠᱚ ᱨᱮᱦᱚᱸ ᱥᱚᱢᱯᱚᱨᱠᱚ ᱠᱚᱨᱮ ᱦᱚᱸ ᱠᱟᱹᱴᱤᱡ ᱮᱴᱟᱜ ᱨᱚᱠᱚᱢ ᱵᱩᱡᱷᱟᱹᱜ ᱠᱟᱱᱟ ᱦᱚᱦᱚ ᱵᱟᱲᱟᱨ ᱨᱮ ᱥᱚᱢᱯᱚᱨᱠᱚ ᱠᱚᱨᱮ ᱛᱚ ᱟᱹᱞᱤᱧ ᱱᱚᱶᱟ ᱜᱮᱞᱤᱧ ᱞᱟᱹᱭᱟ ᱡᱮ ᱱᱚᱶᱟ ᱵᱟᱨᱮ ᱠᱚᱛᱮ ᱫᱚ ᱡᱮ ᱮ ᱡᱟᱦᱟᱸᱭ ᱠᱚᱵᱚᱱ ᱠᱟᱹᱴᱤᱡ ᱜᱮᱭᱟ ᱠᱚ ᱢᱟᱹᱭ ᱵᱟᱹᱵᱩ ᱛᱟᱠᱚ ᱱᱩᱠᱩ ᱠᱚᱫᱚ ᱩᱯᱚᱡᱩᱠᱛᱚ ᱵᱚᱭᱮᱥ ᱞᱟᱦᱟ ᱨᱮᱫᱚ ᱵᱟᱝ ᱵᱟᱯᱞᱟ ᱠᱚᱜᱮ ᱟᱨᱠᱤ ᱵᱷᱟᱹᱜᱤ ᱦᱩᱭ ᱠᱚᱜᱼᱟ ᱠᱟᱨᱚᱱ ᱱᱮᱛᱟᱨ ᱫᱚ ᱧᱮᱞᱚᱜ ᱠᱟᱱᱟ ᱰᱟᱠᱛᱟᱨ ᱠᱚᱦᱚᱸ ᱵᱟᱯᱞᱟ ᱵᱟᱯᱞᱟ ᱞᱮᱱᱠᱷᱟᱱ ᱜᱤᱫᱟᱹᱨ ᱯᱤᱫᱟᱹᱨ ᱠᱚ ᱦᱩᱭᱩᱜ ᱜᱮᱭᱟ ᱛᱚ ᱰᱟᱠᱛᱟᱨ ᱡᱟᱦᱟᱸ ᱞᱮᱠᱟ ᱠᱚ ᱞᱟᱹᱭ ᱫᱟ ᱡᱮ ᱡᱚᱫᱤ ᱠᱚᱢ ᱵᱚᱭᱮᱥ ᱨᱮ ᱡᱟᱦᱟᱸᱭ ᱜᱤᱫᱽᱟᱹᱨᱟᱹ ᱯᱤᱫᱽᱟᱹᱨᱟᱹ ᱠᱚ ᱦᱩᱭᱩᱜ ᱛᱟᱠᱚᱣᱟ ᱟᱨᱠᱤ ᱛᱚ ᱱᱮᱛᱟᱨ ᱫᱚ ᱵᱤᱵᱷᱤᱱᱱᱚ ᱨᱚᱠᱚᱢ ᱥᱚᱢᱚᱥᱟ ᱦᱩᱭᱩᱜ ᱠᱟᱱᱟ ᱡᱮ ᱚᱞᱯᱚ ᱵᱚᱭᱮᱥ ᱨᱮ ᱡᱟᱦᱟᱸᱭ ᱠᱚ ᱜᱤᱫᱽᱨᱟᱹ ᱠᱚᱠᱚ ᱦᱩᱭᱩᱜ ᱠᱟᱱ ᱛᱟᱠᱚᱣᱟ ᱟᱨᱠᱤ ᱛᱚ ᱱᱚᱶᱟᱛᱮ ᱟᱹᱞᱤᱧ ᱫᱚᱞᱤᱧ ᱞᱟᱹᱭᱟ ᱡᱮ ᱚᱞ ᱚᱞᱯᱚ ᱵᱚᱭᱮᱥ ᱨᱮ ᱵᱟᱯᱞᱟ ᱠᱚᱫᱚ ᱠᱟᱹᱴᱤᱡ ᱮᱠᱴᱩ ᱵᱟᱹᱲᱤᱡ ᱢᱮᱫ ᱛᱮᱜᱮᱞᱤᱧ ᱧᱮᱞ ᱮᱫᱟ ᱟᱨᱠᱤ ᱟᱹᱞᱤᱧ ᱫᱚ
ᱟᱪᱪᱷᱟ ᱟᱪᱷᱟ ᱦᱳᱭ ᱟᱫᱚ ᱱᱚᱜᱱᱟ ᱜᱮ ᱜᱚᱝᱠᱮ ᱡᱮ ᱡᱮ ᱤᱭᱟᱹ ᱛᱮᱠᱚ ᱵᱟᱯᱞᱟᱜ ᱠᱟᱱᱟ ᱟᱜᱤᱞ ᱧᱟᱯᱟᱢ ᱵᱟᱯᱞᱟ ᱦᱮᱸ ᱥᱮ ᱛᱟᱦᱞᱮ ᱱᱚᱜᱼᱚ ᱱᱚᱶᱟ ᱡᱮ ᱢᱟᱱᱮ ᱚᱲᱟᱜ ᱨᱮᱱ ᱟᱭᱳᱵᱟᱵᱟ ᱦᱚᱲ ᱠᱚᱣᱟᱜ ᱡᱮ ᱡᱟᱦᱟᱸ ᱢᱤᱫ ᱢᱤᱫ ᱴᱟᱝ ᱟᱥ ᱛᱟᱦᱮᱱ ᱛᱟᱠᱚᱣᱟ ᱡᱮ ᱡᱮᱨᱤᱡ ᱵᱟᱹᱵᱩᱞ ᱞᱮ ᱦᱟᱨᱟ ᱠᱮᱫᱮᱭᱟ ᱥᱮ ᱢᱟᱹᱭᱞᱮ ᱦᱟᱨᱟ ᱠᱮᱫᱮᱭᱟ ᱛᱚ ᱱᱚᱜ ᱚᱭ ᱱᱚᱶᱟ ᱜᱮ ᱢᱤᱫ ᱴᱟᱝ ᱚᱲᱟᱜ ᱦᱚᱲᱟᱜ ᱢᱤᱫ ᱴᱟᱝ ᱟᱥ ᱛᱟᱦᱮᱱ ᱛᱟᱠᱚᱣᱟ ᱡᱮ ᱟᱞᱮ ᱵᱟᱹᱵᱩ ᱢᱟᱱᱮ ᱤᱭᱟᱹ ᱥᱚᱝᱥᱟᱨ ᱞᱮ ᱵᱮᱱᱟᱣᱭᱟ ᱥᱮ ᱟᱨ ᱢᱟᱹᱭ ᱠᱷᱚᱱ ᱫᱟ ᱠᱚ ᱤᱭᱟᱹᱟ ᱡᱮ ᱢᱟᱹᱭ ᱢᱟᱱᱮ ᱵᱷᱟᱜᱮ ᱚᱲᱟᱜ ᱨᱮᱞᱮ ᱢᱟᱱᱮ ᱮ ᱴᱷᱟᱶ ᱞᱮ ᱡᱚᱜᱟᱲᱟᱭᱟ᱾ ᱦᱳᱭ ᱥᱮ ᱡᱮ ᱵᱷᱟᱜᱮ ᱚᱲᱟᱜ ᱞᱮ ᱜᱚᱝ ᱢᱮᱭᱟ᱾ ᱛᱚ ᱱᱚᱜ ᱚᱭ ᱱᱚᱶᱟ ᱜᱮ ᱢᱤᱫ ᱴᱟᱝ ᱚᱲᱟᱜ ᱦᱚᱲᱟᱜ ᱫᱚ ᱟᱹᱰᱤ ᱢᱟᱨᱟᱝ ᱟᱸᱥ ᱛᱟᱦᱮᱱᱟ ᱡᱮ ᱟᱭᱳ-ᱵᱟᱵᱟ ᱠᱚ ᱫᱚ ᱱᱚᱶᱟ ᱜᱮ ᱛᱟᱠᱚ ᱢᱟᱨᱟᱝᱼᱟ ᱦᱳᱭ ᱥᱮ ᱡᱮ ᱱᱤᱡᱮᱨᱤᱡ ᱢᱟᱹᱭ ᱜᱤᱫᱽᱨᱟᱹ ᱫᱚ ᱱᱤᱡᱮᱨᱟᱜ ᱤᱪᱪᱷᱟᱹ ᱛᱮᱜᱮ ᱢᱟᱱᱮ ᱚᱲᱟᱜ ᱦᱚᱲᱟᱜ ᱤᱪᱪᱷᱟᱹ ᱛᱮᱜᱮ ᱡᱮᱢᱚᱱ ᱮ ᱡᱟᱶᱟᱭᱚᱸᱜ ᱢᱟᱭ ᱥᱮ ᱦᱳᱭ ᱟᱢ ᱠᱚ ᱥᱮ ᱵᱟᱹᱦᱩ ᱠᱚ ᱟᱜᱩ ᱟᱭᱢᱟ ᱥᱮ ᱛᱚ ᱱᱚᱶᱟ ᱜᱮ ᱢᱟᱨᱟᱝ ᱤᱪᱪᱷᱟᱹ ᱛᱟᱠᱚᱣᱟ ᱡᱮ ᱡᱮᱢᱚᱱ ᱚᱱᱟ ᱠᱚ ᱢᱟᱱᱮ ᱟᱠᱚᱣᱟᱜ ᱥᱮ ᱢᱚᱛᱚ ᱦᱩᱭᱩᱜ ᱢᱟ, ᱛᱟᱦᱚᱞᱮ ᱱᱚᱜᱼᱱᱟ ᱜᱮ ᱜᱚᱢᱠᱮ ᱡᱮ ᱱᱚᱣᱟ ᱠᱚ ᱡᱮ ᱚᱲᱟᱜ ᱦᱚᱲᱟᱜ ᱡᱮ ᱱᱚᱣᱟ ᱫᱚ ᱟᱹᱰᱤ ᱢᱟᱨᱟᱝ ᱢᱚᱱᱮ ᱵᱟᱹᱲᱤᱡᱚᱜ ᱠᱟᱱᱟ ᱾ ᱦᱳᱭ ᱥᱮ ᱩᱱᱠᱩᱣᱟᱜ ᱟᱥ ᱫᱚ ᱵᱟᱝ ᱢᱮᱴᱟᱜ ᱠᱟᱱ ᱛᱟᱠᱚᱣᱟ, ᱡᱟᱦᱟᱸ ᱟᱠᱚ ᱡᱟᱦᱟᱸ ᱠᱚ ᱪᱟᱹᱭ ᱫᱟ ᱾ ᱦᱳᱭ ᱥᱮ ᱛᱚ ᱚᱱᱟ ᱜᱮᱞᱤᱧ ᱢᱮᱱᱟ, ᱡᱮ ᱚᱱᱟ ᱠᱚᱫᱚ ᱵᱟᱝ ᱵᱷᱟᱜᱮᱭᱟ ᱾ ᱦᱳᱭ ᱥᱮ ᱡᱟᱛᱮ ᱮᱸ ᱟᱭᱳ ᱵᱟᱵᱟ ᱡᱟᱦᱟᱸᱛᱮ ᱠᱷᱟᱨᱟᱯ ᱠᱚ ᱵᱩᱡᱷᱟᱹᱣᱟ ᱚᱝᱠᱟᱱ ᱠᱟᱹᱢᱤ ᱫᱚ ᱠᱚᱨᱟᱣ ᱵᱟᱝ ᱞᱟᱹᱠᱛᱤ ᱠᱟᱱᱟ, ᱦᱩᱸ ᱟᱨ ᱡᱟᱦᱟᱸ ᱮ ᱡᱟᱦᱟᱸ ᱵᱚᱱ ᱤᱭᱟᱹᱭ ᱫᱟᱜ ᱟᱺᱜᱤᱨ ᱧᱟᱯᱟᱢ ᱵᱟᱯᱞᱟ ᱱᱚᱣᱟ ᱫᱚ, ᱦᱚᱲ ᱠᱚᱦᱚᱸ ᱠᱚ ᱨᱚᱲ ᱜᱮᱭᱟ ᱡᱮ ᱦᱮᱸ ᱱᱩᱭᱤᱡ ᱠᱩᱲᱤ ᱜᱤᱫᱽᱨᱟᱹ ᱫᱚ ᱱᱚᱝᱠᱟ ᱵᱟᱹᱦᱩ ᱟᱛᱮᱜ ᱮ ᱫᱟᱹᱲ ᱠᱮᱫᱟᱭ ᱱᱩᱭ ᱠᱩᱲᱤ ᱜᱤᱫᱽᱨᱟᱹ ᱱᱚᱝᱠᱟ ᱱᱩᱭ ᱠᱚᱲᱟ ᱥᱚᱝᱜᱮ ᱫᱟᱹᱲ ᱠᱮᱫᱟ, ᱦᱳᱭ ᱥᱮ ᱚᱱᱟ ᱠᱚ ᱟᱸᱡᱚᱢ ᱵᱟᱲᱟ ᱛᱚ ᱟᱭᱳᱵᱟᱵᱟ ᱛᱟᱠᱚ ᱠᱷᱩᱵ ᱠᱷᱟᱨᱟᱯ ᱠᱚ ᱵᱩᱡᱷᱟᱹᱣ ᱜᱮᱭᱟ᱾
ᱦᱩᱸ
ᱞᱟᱹᱭᱟ ᱟᱹᱞᱤᱧ ᱫᱚ ᱢᱤᱫᱴᱟᱝ ᱢᱟᱱᱮ ᱵᱟᱨᱛᱟ ᱢᱟᱱᱮ ᱡᱟᱛᱮ ᱟᱵᱚᱨᱮᱱ ᱡᱟᱦᱟᱸᱭ ᱦᱩᱰᱤᱧ ᱢᱟᱹᱭ ᱵᱟᱵᱩ ᱛᱟᱠᱚ ᱦᱮᱱᱟᱜ ᱦᱳᱭ ᱩᱝᱠᱩ ᱴᱷᱮᱱ ᱟᱹᱞᱤᱧ ᱦᱚᱸᱜᱼᱚᱭ ᱡᱮᱢᱚᱱ ᱛᱤᱭᱳᱜ ᱦᱚᱪᱚ ᱞᱟᱹᱜᱤᱜ ᱱᱚᱣᱟ ᱠᱟᱛᱷᱟ ᱞᱤᱧ ᱢᱮᱱ ᱫᱟ᱾ ᱡᱟᱛᱮ ᱩᱱᱠᱩ ᱡᱮᱢᱚᱱ ᱱᱚᱣᱟ ᱠᱟᱹᱢᱤ ᱟᱞᱚ ᱠᱚ ᱠᱚᱨᱟᱣ ᱢᱟ ᱡᱮ ᱟᱭᱳᱵᱟᱵᱟ ᱟᱨ ᱢᱟᱹᱱ ᱠᱚ ᱟᱞᱚ ᱠᱚ ᱠᱚᱢ ᱢᱟ ᱦᱳᱭ ᱥᱮ,
ᱟᱨ ᱡᱟᱦᱟᱸ ᱵᱤᱱ ᱞᱟᱹᱭ ᱠᱮᱫᱟ ᱡᱮ, ᱱᱚᱣᱟ ᱰᱟᱠᱛᱟᱨ ᱠᱚᱦᱚᱸ ᱠᱚ ᱞᱟᱹᱭ ᱠᱮᱭᱟ ᱡᱮ ᱠᱚᱢ ᱵᱚᱭᱮᱥ ᱨᱮ ᱵᱟᱯᱞᱟ ᱠᱚ ᱵᱟᱝ ᱵᱷᱟᱜᱮ᱾ ᱦᱳᱭ ᱥᱮ ᱱᱚᱣᱟ ᱦᱚᱸ ᱡᱚᱛᱷᱮᱥᱴ ᱠᱟᱨᱚᱱ ᱦᱮᱱᱟᱜᱼᱟ, ᱪᱮᱫᱟᱜ ᱥᱮ ᱠᱚᱢ ᱵᱚᱭᱚᱥ ᱨᱮ ᱠᱷᱟᱱ ᱟᱹᱰᱤ ᱜᱟᱱ ᱚᱥᱩᱵᱤᱫᱟ ᱦᱩᱭᱩᱜᱼᱟ᱾ ᱦᱳᱭᱥᱮ ᱩᱝᱠᱩ ᱠᱟᱹᱴᱤᱜ ᱠᱟᱹᱴᱤᱜ ᱢᱟᱹᱭ ᱵᱟᱹᱵᱩ ᱛᱟᱠᱚ ᱡᱚ ᱠᱚ ᱜᱤᱫᱽᱨᱟᱹ ᱟᱯᱟᱛ ᱥᱮ ᱜᱤᱫᱽᱨᱟᱹ ᱮᱸᱜᱟᱛᱚᱜᱼᱟ ᱠᱚ, ᱱᱚᱣᱟ ᱥᱚᱝᱜᱮ ᱥᱚᱝᱜᱮ ᱟᱹᱰᱤ ᱢᱟᱨᱟᱝ ᱡᱷᱟᱢᱮᱞᱟ ᱥᱮ ᱟᱹᱰᱤ ᱢᱟᱨᱟᱝ ᱥᱚᱢᱚᱥᱥᱟ ᱦᱩᱭ ᱫᱟᱲᱮᱜᱼᱟ᱾ ᱦᱳᱭ ᱥᱮ ᱪᱤᱫᱟᱜ ᱥᱮ ᱡᱟᱦᱟᱸᱭ ᱠᱚᱢ ᱵᱚᱭᱮᱥᱤ ᱠᱩᱲᱤᱫᱽᱨᱟᱹ ᱩᱱᱤ ᱫᱚ ᱱᱤᱡᱮᱜ ᱜᱮ ᱩᱱᱟᱹᱜ ᱮ ᱦᱩᱰᱤᱧ ᱜᱮᱭᱟᱭ ᱱᱤᱡᱮ ᱜᱮ ᱜᱤᱫᱽᱨᱟᱹ ᱜᱮᱭᱟ ᱛᱟᱦᱚᱞᱮ ᱩᱱᱤ ᱟᱨᱚ ᱜᱤ ᱜᱤᱫᱽᱨᱟᱹ ᱮᱸᱜᱟᱛᱚᱜᱼᱟᱭ ᱛᱟᱦᱚᱞᱮ ᱪᱤᱠᱟᱹᱛᱮ ᱵᱷᱟᱹᱜᱮ ᱫᱚ ᱦᱩᱭᱩᱜᱼᱟ, ᱦᱳᱭᱥᱮ ᱦᱮᱸ ᱱᱚᱣᱟ ᱠᱚ ᱠᱷᱟᱹᱛᱤᱨ ᱜᱮ ᱟᱭᱚ ᱢᱟᱱᱮ ᱟᱹᱰᱤ ᱜᱟᱱ ᱜᱮ ᱧᱮᱞ ᱦᱩᱭᱩᱜ ᱠᱟᱱᱟ ᱡᱮ ᱮ ᱟᱹᱰᱤᱜᱟᱱ ᱜᱤᱫᱽᱨᱟᱹ ᱜᱮ ᱚᱯᱩᱥᱴᱤ ᱠᱚ ᱦᱩᱭᱩᱜ ᱠᱟᱱᱟ ᱦᱳᱭᱥᱮ᱾ ᱱᱚᱣᱟ ᱠᱚ ᱠᱤ ᱟᱵᱚᱣᱟᱜ ᱠᱤ ᱢᱟᱱᱮ ᱦᱮ ᱴᱷᱤᱠ ᱜᱮ ᱦᱩᱭᱩᱜ ᱠᱟᱱᱟ ᱡᱮ, ᱱᱚᱣᱟ ᱠᱟᱹᱴᱤᱡ ᱠᱟᱹᱴᱤᱡ ᱢᱟᱹᱭ, ᱵᱟᱹᱵᱩ ᱛᱟᱠᱚ ᱠᱚ ᱵᱟᱯᱞᱟᱜ ᱠᱟᱱᱟ ᱜᱤᱫᱽᱨᱟᱹ ᱟᱯᱟᱛᱚᱜ ᱠᱟᱱᱟ ᱠᱚ ᱮᱸᱜᱟᱛᱚᱜ ᱠᱟᱱᱟ ᱠᱚ? ᱟᱨ ᱱᱚᱣᱟ ᱱᱤᱨᱫᱤ ᱫᱚ ᱪᱮᱫ ᱞᱮᱠᱟ ᱟᱵᱚᱣᱟᱜ, ᱢᱟᱱᱮ ᱤᱯᱷᱮᱠᱴᱟ ᱟᱯᱱᱮᱠ ᱡᱮᱱᱟᱨᱮᱥᱮᱱ ᱛᱚ ᱱᱚᱣᱟ ᱡᱩᱫᱤ ᱠᱟᱹᱡ ᱵᱤᱱ ᱞᱟᱹᱭ ᱠᱮᱭᱟ ᱟᱹᱰᱤ ᱱᱟᱯᱟᱭ ᱠᱚᱜᱼᱟ ᱟᱨᱠᱤ᱾
ᱱᱚᱣᱟ ᱫᱚ ᱟᱹᱞᱤᱧ ᱫᱚ ᱱᱚᱣᱟ ᱫᱚᱤᱧ ᱞᱟᱹᱭᱟ ᱡᱮ ᱱᱚᱣᱟ ᱠᱚ ᱡᱟᱦᱟᱸ ᱠᱚ ᱦᱩᱭᱩᱜ ᱠᱟᱱᱟ ᱟᱨᱠᱤ ᱛᱚ ᱱᱚᱣᱟ ᱠᱚ᱾ ᱠᱚ ᱫᱚ ᱟᱵᱚ ᱫᱚ ᱡᱮᱦᱮᱛᱩ ᱱᱮᱛᱟᱨ ᱫᱚ, ᱡᱚᱛᱚ ᱦᱚᱲᱜᱮ ᱥᱤᱥᱠᱩᱞ ᱠᱚᱞᱮᱡᱽ ᱠᱚ ᱜᱤᱫᱽᱨᱟᱹ ᱠᱟᱹᱴᱤᱡ ᱠᱷᱚᱱ ᱵᱚᱱ ᱠᱩᱞ ᱵᱟᱲᱟᱭᱮᱫ ᱠᱚᱣᱟ ᱛᱚ ᱱᱚᱣᱟ ᱠᱚᱫᱚ ᱡᱚ ᱡᱚ ᱡᱚᱛᱚᱣᱟᱜ ᱜᱮ ᱵᱩᱡ ᱫᱚᱨᱠᱟᱨ ᱛᱟᱵᱚᱱ ᱥᱮ, ᱱᱮᱛᱟᱨ ᱦᱚᱲ ᱫᱚ ᱯᱟᱹᱦᱤᱞ ᱦᱚᱲ ᱞᱮᱠᱟ ᱫᱚ ᱥᱮ ᱵᱟᱵᱚᱱ ᱵᱩᱡᱟ ᱥᱠᱩᱞ ᱠᱚᱞᱮᱡᱽ ᱠᱚ ᱵᱟᱵᱚᱱ ᱪᱟᱞᱟᱜ ᱠᱟᱱᱟ ᱟᱨ ᱠᱚᱢ ᱵᱚᱭᱚᱥ ᱨᱮ ᱡᱟᱦᱟᱸ ᱵᱟᱯᱞᱟᱜ ᱠᱟᱱᱟ ᱠᱚ ᱫᱟᱹᱲ ᱠᱟᱱᱟ ᱠᱚ ᱪᱮᱫ ᱛᱟᱨᱯᱚᱨᱮ ᱯᱚᱨᱚᱵᱚᱨᱛᱤ ᱠᱟᱞᱨᱮ ᱪᱮᱫ ᱠᱚ ᱦᱩᱭᱩᱜ ᱠᱟᱱᱟ, ᱡᱮ ᱱᱤᱥᱪᱚᱭ ᱱᱚᱣᱟ ᱠᱚᱨᱮ ᱫᱚ ᱤᱥᱠᱩᱞ ᱠᱚᱞᱮᱡᱽ ᱠᱚᱨᱮ ᱦᱚᱸ ᱱᱮᱛᱟᱨ ᱫᱚ ᱠᱚ ᱢᱟᱱᱮ ᱞᱟᱹᱭ ᱟᱹᱱᱤᱡ ᱠᱟᱱᱟ ᱡᱮ, ᱟᱞᱚᱯᱮ ᱠᱟᱹᱴᱤᱡ ᱠᱷᱚᱱ ᱫᱚ ᱟᱞᱚᱯᱮ ᱱᱚᱝᱠᱟᱭᱟ ᱟᱞᱚᱯᱮ ᱚᱝᱠᱟᱭᱟ᱾ ᱡᱮ ᱱᱚᱣᱟ ᱠᱚ ᱥᱚᱢᱚᱥᱥᱟ ᱦᱟᱱᱟ ᱠᱚ ᱥᱚᱢᱚᱥᱥᱟ ᱦᱳᱭᱳᱜᱼᱟ᱾ ᱛᱟᱹᱣ ᱨᱮᱦᱚᱸ ᱟᱵᱚ ᱡᱮ ᱵᱟᱵᱚᱱ ᱵᱩᱡᱫᱟ ᱡᱮ, ᱱᱩᱱᱟᱹᱜ ᱜᱟᱱ ᱚᱞᱚᱜ ᱯᱟᱲᱦᱟᱣ ᱠᱚ ᱥᱮᱬᱟ ᱠᱟᱛᱮᱜ᱾ ᱛᱚ ᱱᱚᱣᱟ ᱠᱚᱫᱚ ᱟᱹᱰᱤ ᱡᱳᱨ ᱜᱮ ᱵᱟᱹᱲᱤᱡ ᱜᱮᱞᱤᱧ ᱧᱮᱞ ᱨᱫᱟ ᱟᱹᱞᱤᱧ ᱫᱚ ᱟᱹᱞᱤᱧᱟᱜ ᱢᱮᱫ ᱛᱮᱫᱚ ᱟᱨᱠᱤ᱾ ᱛᱚ ᱱᱚᱣᱟ ᱜᱮ ᱟᱹᱞᱤᱧ ᱫᱚ ᱱᱮᱛᱟᱨ ᱨᱮᱱ ᱡᱟᱦᱟᱸᱭ ᱡᱩᱣᱟᱹᱱ ᱠᱚ ᱢᱮᱱᱟᱜ ᱠᱚᱣᱟ ᱡᱮ ᱱᱚᱣᱟ ᱜᱮᱞᱤᱧ ᱞᱟᱹᱭ ᱟᱠᱚᱣᱟ ᱡᱮ ᱡᱟᱛᱮ ᱱᱚᱣᱟ ᱠᱚᱫᱚ ᱟᱞᱚᱵᱚᱱ ᱠᱟᱹᱢᱤ ᱢᱟ ᱚᱞᱯᱚ ᱵᱚᱭᱚᱥ ᱠᱷᱚᱱ ᱫᱚ᱾ ᱵᱟᱠᱷᱟᱱ ᱫᱚ ᱱᱚᱣᱟ ᱠᱚ ᱱᱚᱣᱟ ᱨᱮᱱᱟᱜ ᱡᱟᱦᱟᱸ ᱤᱭᱟᱹ ᱠᱚ ᱦᱳᱭᱳᱜᱼᱟ ᱟᱨᱠᱤ ᱯᱚᱨᱚᱵᱚᱨᱛᱤ ᱠᱟᱞᱨᱮ ᱛᱚ ᱱᱚᱣᱟ ᱠᱚᱛᱚ ᱱᱤᱡᱮ ᱠᱚᱜᱮ ᱧᱮᱞ ᱦᱳᱭᱳᱜ-ᱟ ᱥᱮ ᱛᱚ ᱚᱱᱟᱛᱮ ᱱᱚᱣᱟ ᱠᱚ ᱛᱚᱠᱷᱚᱱ ᱫᱚ ᱩᱯᱚᱡᱩᱠᱛᱚ ᱵᱚᱭᱮᱥ ᱞᱟᱦᱟ ᱨᱮᱫᱚ ᱠᱚᱨᱟᱣ ᱠᱚᱫᱚ ᱵᱟᱝ ᱴᱷᱤᱠᱟ ᱟᱨᱠᱤ ᱟᱹᱞᱤᱧ ᱫᱚᱞᱤᱧ ᱞᱟᱹᱭᱟ, ᱦᱮᱸ ᱦᱮᱸ᱾
ᱟᱫᱚ ᱜᱚᱝᱠᱮ ᱦᱳᱭ ᱱᱚᱸᱜᱚᱭ ᱡᱟᱦᱟᱸ ᱵᱤᱱ ᱞᱟᱹᱭ ᱠᱮᱫᱟ ᱱᱚᱣᱟ ᱠᱚᱫᱚ ᱮᱠᱟᱞ ᱜᱮ ᱵᱟᱝ ᱴᱷᱤᱠᱟ ᱦᱳᱭ ᱥᱮ ᱟᱫᱚ ᱟᱨ ᱢᱟᱱᱮ ᱟᱵᱚ ᱨᱮᱱ ᱜᱤᱫᱽᱨᱟᱹ ᱠᱚᱦᱚᱸ ᱚᱱᱠᱟ ᱢᱟᱱᱮ ᱡᱟᱛᱮ ᱠᱟᱹᱡ ᱵᱟᱜᱟᱣ ᱛᱮ ᱡᱮᱢᱚᱱ ᱵᱚᱱ ᱫᱚᱦᱚ ᱠᱚᱢᱟ ᱦᱳᱭ ᱥᱮ ᱠᱟᱹᱴᱤᱡ ᱢᱟᱹᱭ ᱵᱟᱹᱵᱩ ᱛᱟᱠᱚ ᱱᱚᱝᱠᱟ ᱡᱮᱢᱚᱱ ᱠᱟᱹᱴᱤᱡ ᱠᱷᱚᱱᱜᱮ ᱡᱮᱢᱚᱱ ᱚᱞᱚᱜ ᱯᱟᱲᱦᱟᱜ ᱵᱷᱤᱛᱤᱨ ᱨᱮᱜᱮ ᱡᱮᱢᱚᱱ ᱵᱚᱱ ᱫᱚᱦᱚ ᱠᱚᱢᱟ ᱡᱟᱛᱮ ᱦᱮᱸ ᱢᱟᱱᱮ ᱮᱴᱟᱜ ᱥᱮᱫ ᱢᱚᱱᱮ ᱠᱚ ᱟᱞᱚᱭ ᱫᱟᱹᱲ ᱢᱟ ᱯᱟᱲᱦᱟᱣ ᱵᱟᱫ ᱫᱤᱭᱮ᱾ ᱦᱳᱭ ᱥᱮ ᱟᱨ ᱢᱟᱱᱮ ᱵᱤᱥᱤᱨ ᱵᱷᱟᱜᱽ ᱫᱚ ᱱᱚᱜᱚ ᱱᱚᱣᱟ ᱠᱚ ᱦᱳᱭᱳᱜ ᱠᱟᱱᱟ ᱡᱮ ᱜᱤᱫᱽᱨᱟᱹ ᱢᱟᱱᱮ ᱟᱹᱰᱤ ᱜᱟᱱ ᱡᱚᱫᱤ ᱪᱷᱟᱲ ᱵᱚᱱ ᱮᱢᱟ ᱠᱚᱣᱟ ᱟᱹᱰᱤ ᱜᱟᱱ ᱢᱟᱱᱮ ᱦᱟᱹᱱᱠᱩ ᱱᱟᱠᱩ ᱜᱤᱫᱽᱨᱟᱹ ᱥᱟᱣ ᱠᱚ ᱢᱮᱥᱟᱜᱼᱟ ᱱᱚᱣᱟ ᱠᱷᱮᱛᱨᱮ ᱜᱮ ᱱᱚᱣᱟ ᱠᱚ ᱡᱤᱱᱤᱥᱴᱟᱜ ᱵᱮᱥᱤ ᱦᱳᱭᱳᱜ ᱠᱟᱱᱟ ᱦᱳᱭᱥᱮ ᱢᱟᱱᱮ ᱜᱤᱫᱽᱨᱟᱹ ᱠᱚ ᱡᱩᱫᱤ ᱠᱟᱹᱡ ᱜᱟᱭᱤᱰ ᱞᱟᱭᱤᱱ ᱨᱮ ᱡᱩᱫᱤ ᱵᱚᱱ ᱫᱚᱦᱚ ᱠᱚᱣᱟ ᱢᱟᱱᱮ ᱫᱚᱢᱮ ᱫᱚ ᱵᱟᱝ ᱜᱟᱛᱮ ᱦᱚᱪᱚ ᱠᱟᱛᱮᱫ ᱡᱮ ᱵᱷᱤᱛᱤᱨ ᱨᱮᱜᱮ ᱠᱟᱹᱡ ᱵᱚᱱ ᱫᱚᱦᱚᱭ ᱮᱭᱟ ᱛᱟᱵᱚᱞᱮ ᱫᱚ ᱱᱚᱣᱟ ᱫᱚ ᱵᱟᱝ ᱡᱮ ᱮᱠᱟᱞᱛᱮ ᱯᱩᱨᱟᱹ ᱚᱲᱟᱜ ᱵᱷᱤᱛᱤᱨ ᱨᱮᱵᱚᱱ ᱫᱚᱦᱚ ᱠᱟᱭᱟ ᱦᱮᱸᱥᱮ ᱚᱱᱠᱟ ᱫᱚ ᱵᱟᱝ ᱦᱮᱸ ᱢᱟᱱᱮ ᱠᱷᱩᱢ ᱨᱮ ᱯᱟᱲᱦᱟᱣ ᱵᱷᱤᱛᱤᱨ ᱨᱮᱜᱮ ᱵᱚᱱ ᱫᱚᱦᱚ ᱠᱟᱭ ᱢᱟ ᱮᱴᱟᱜ ᱥᱮᱫ ᱩᱱᱟᱹᱜ ᱫᱚ ᱢᱟᱱᱮ ᱫᱚᱢᱮ ᱯᱷᱟᱞᱛᱩ ᱢᱮᱥᱟ ᱫᱚ ᱡᱮᱢᱚᱱ ᱟᱞᱚᱭ ᱢᱮᱥᱟᱜ ᱦᱳᱭ ᱥᱮ ᱱᱚᱜᱼᱚ ᱱᱚᱝᱠᱟ ᱜᱮ ᱡᱩᱫᱤ ᱜᱤᱫᱽᱨᱟᱹ ᱠᱚ ᱡᱩᱫᱤ ᱵᱚᱱ ᱥᱮᱬᱟ ᱦᱚᱪᱚ ᱫᱟᱲᱮ ᱟᱠᱚᱣᱟ ᱥᱮᱵᱚᱱ ᱫᱚᱦᱚ ᱫᱟᱲᱮ ᱟᱠᱚᱣᱟ ᱛᱚ ᱛᱚ ᱟᱹᱰᱤᱴᱟᱜ ᱜᱮ ᱱᱚᱣᱟ ᱠᱚᱫᱚ ᱟᱴᱠᱟᱜ ᱛᱟᱵᱚᱱᱟ᱾
ᱟᱪᱪᱷᱟ ᱟᱪᱪᱷᱟ ᱟᱪᱪᱷᱟ᱾
ᱦᱮᱸ᱾
ᱟᱨᱠᱤ ᱱᱚᱣᱟ ᱠᱚᱫᱚ ᱡᱟᱦᱟᱸ ᱛᱤᱱᱟᱹᱜ ᱜᱮ ᱥᱟᱺᱜᱤᱧ ᱨᱮ ᱛᱟᱦᱮᱸ ᱜᱟᱱᱚᱜᱼᱟ ᱛᱚ ᱚᱱᱟᱜᱮ ᱵᱷᱟᱜᱮᱜᱼᱟ ᱤᱱᱟᱹᱠᱷᱟᱱ ᱜᱮ ᱟᱵᱚ ᱡᱷᱚᱛᱚ ᱴᱷᱤᱠ ᱴᱷᱟᱠ ᱵᱚᱱ ᱛᱟᱦᱮᱱᱟ ᱟᱨᱠᱤ᱾